ᱦᱮᱞᱳ᱾
ᱦᱮᱞᱳ ᱦᱮᱸ ᱡᱚᱦᱟᱨ ᱜᱮ᱾
ᱦᱮᱸ ᱡᱚᱦᱟᱨ ᱜᱮ᱾
ᱦᱮᱸ ᱦᱮᱸ ᱨᱚᱲ ᱠᱚ ᱢᱚᱡ ᱛᱮᱜᱮ ᱟᱡᱚᱢᱚᱜ ᱠᱟᱱ ᱥᱮ?
ᱦᱮᱸ ᱢᱚᱡ ᱜᱮ ᱟᱸᱡᱚᱢᱚᱜ ᱠᱟᱱᱟ ᱟᱸ ᱪᱮᱫ ᱞᱮᱠᱟ ᱱᱟᱯᱟᱭ ᱵᱟᱲᱟ ᱜᱮᱛᱚ?
ᱦᱳᱭ ᱦᱳᱭ ᱱᱟᱯᱟᱭ ᱵᱟᱲᱟ ᱜᱮ ᱟᱵᱤᱱ ᱜᱮ ᱪᱮᱫ ᱞᱮᱠᱟ?
ᱦᱮᱸ ᱱᱤᱛᱚᱜ ᱞᱮᱠᱟ ᱫᱚ ᱱᱟᱦᱟᱸᱜ ᱱᱟᱯᱟᱭ ᱜᱮ, ᱟᱨ ᱯᱚᱨᱮᱱᱟᱜ ᱫᱚ ᱦᱟᱸᱜ ᱧᱮᱞ ᱫᱚᱦᱛᱚ ᱫᱚ ᱵᱟᱹᱱᱩᱜ ᱠᱟᱜᱼᱟᱸ ᱥᱮ ᱵᱟᱝ?
ᱟᱪᱪᱷᱟ ᱟᱪᱪᱷᱟ ᱱᱤᱛᱚᱜ ᱴᱟᱭᱤᱢ ᱫᱚ ᱱᱟᱯᱟᱭ ᱵᱟᱲᱟ ᱜᱮ᱾
ᱦᱮᱸ ᱟᱨ ᱟᱥᱟᱭᱞᱤᱧ ᱡᱮ ᱱᱟᱯᱟᱭ ᱜᱮᱵᱚᱱ ᱛᱟᱦᱮᱸᱱ ᱢᱟ᱾
ᱦᱳᱭ ᱦᱳᱭ ᱱᱟᱯᱟᱭ ᱛᱟᱦᱮᱸ ᱜᱮ ᱞᱟᱹᱠᱛᱤᱭᱟ ᱵᱚᱱᱟ᱾
ᱦᱮᱸ᱾
ᱛᱚ ᱡᱚᱢ ᱵᱟᱲᱟ ᱠᱚ ᱦᱩᱭᱱᱟ ᱥᱮ ᱵᱟᱝ?
ᱦᱮᱸ ᱡᱚᱢ ᱵᱟᱲᱟ ᱠᱚ ᱦᱩᱭ ᱠᱟᱛᱮᱜ ᱱᱚᱸᱜᱼᱚᱭ ᱱᱚᱛᱮ ᱵᱟᱹᱭᱦᱟᱹᱲ ᱥᱮᱱ ᱦᱮᱡ ᱦᱩᱭ ᱠᱟᱱᱟ᱾ ᱜᱟᱰᱟ ᱠᱚ ᱟᱹᱛᱤᱧ ᱵᱟᱲᱟ ᱦᱩᱭᱩᱜ ᱠᱟᱱᱟ᱾
ᱟᱪᱪᱷᱟ ᱟᱪᱪᱷᱟ ᱟᱪᱪᱷᱟ᱾ ᱟᱨ ᱛᱩᱯᱩ ᱵᱟᱲᱟ ᱠᱚᱫᱚ ᱮᱠᱟᱞᱛᱮ ᱱᱤᱛ ᱜᱮ ᱛᱩᱯᱩ ᱠᱟᱛᱮ ᱜᱮᱵᱤᱱ ᱦᱮᱡ ᱟᱠᱟᱱᱟ ᱥᱮ ᱮᱠᱟᱞᱛᱮ
ᱟᱪᱪᱮ ᱵᱟᱝᱜᱮ ᱱᱚᱛᱮ ᱠᱷᱮᱛ ᱵᱟᱹᱫ ᱛᱮ ᱠᱟᱹᱴᱤᱡ ᱞᱚᱥᱚᱫ ᱫᱟᱜ ᱠᱚ ᱢᱮᱱᱟᱜᱼᱟ ᱛᱚ ᱞᱚᱥᱚᱫ ᱵᱟᱲᱟ ᱦᱮᱸ ᱟᱫᱚ ᱚᱱᱟ ᱤᱭᱠᱟᱹᱛᱮ ᱛᱩᱯᱩ ᱠᱟᱛᱮᱫ ᱫᱚ ᱵᱟᱝ ᱦᱮᱡ ᱠᱟᱱᱟ ᱢᱮᱱᱠᱷᱟᱱ ᱫᱚ ᱟᱫᱚ ᱛᱩᱯᱩ ᱠᱟᱛᱮᱜ ᱜᱮ ᱦᱮᱡ ᱵᱟᱲᱟᱜ ᱦᱩᱭᱩᱜ ᱠᱟᱱ ᱛᱟᱦᱮᱸᱱᱟ,
ᱚ ᱟᱪᱪᱷᱟ ᱟᱪᱪᱷᱟ, ᱛᱟᱦᱚᱞᱮ ᱮᱠᱟᱞᱛᱮ ᱪᱟᱞᱟᱣ ᱠᱟᱛᱮ ᱜᱮᱵᱤᱱ ᱛᱩᱯᱳᱱᱟ?
ᱦᱮᱸ ᱦᱮᱸ
ᱚ ᱚᱲᱟᱜ ᱠᱚᱨᱮ ᱫᱚ ᱱᱟᱯᱟᱭ ᱵᱟᱲᱟ ᱜᱮᱛᱚ?
ᱦᱮ ᱮᱸ ᱱᱟᱯᱟᱭ ᱵᱟᱲᱟ ᱜᱮ ᱛᱚᱨ ᱟᱯᱮ ᱜᱮ ᱪᱮᱫ ᱞᱮᱠᱟ ᱱᱟᱯᱟᱭ ᱜᱮᱛᱚ?
ᱦᱮᱸ ᱦᱮᱸ ᱟᱞᱮ ᱦᱚᱸ ᱱᱟᱯᱟᱭ ᱵᱟᱲᱟ ᱜᱮ, ᱛᱟᱦᱚᱞᱮ ᱜᱚᱝᱠᱮ ᱱᱚᱣᱟ ᱪᱮᱫ ᱞᱮᱠᱟ ᱦᱳᱲᱳ ᱪᱟᱥ ᱵᱟᱠᱷᱨᱟᱛᱮ ᱛᱤᱱᱟᱹᱜ ᱴᱟ ᱠᱟᱹᱢᱤ ᱯᱮ ᱞᱟᱦᱟ ᱠᱮᱫᱟ ᱥᱮ ᱵᱟᱝ?
ᱦᱮᱸ ᱜᱚᱢᱠᱮ ᱢᱚᱴᱟᱢᱩᱴᱤ ᱚᱱᱠᱟ ᱫᱚ ᱱᱟᱦᱟᱜ ᱮ ᱨᱚᱯᱷᱚᱲ ᱫᱚ ᱦᱩᱭ ᱜᱚᱫ ᱟᱠᱟᱱ ᱜᱮᱭᱟ᱾ ᱛᱚᱞᱟ ᱠᱚᱫᱚ ᱜᱤᱰᱤ ᱮᱢ ᱮ ᱜᱤᱰᱤ ᱦᱩᱭ ᱠᱟᱱᱟ ᱛᱚᱞᱟ ᱠᱚᱦᱚᱸ ᱢᱚᱴᱟᱢᱩᱴᱤ ᱦᱟᱨᱟ ᱧᱚᱜ ᱟᱠᱟᱱ ᱜᱮᱭᱟ᱾ ᱟᱨ ᱠᱤᱪᱷᱩ ᱜᱟᱱ ᱫᱚ ᱡᱟᱸᱦᱟᱸ ᱠᱚ᱾ ᱵᱩᱨᱩ ᱫᱷᱟᱨᱮ ᱡᱷᱟᱨᱱᱟ ᱠᱷᱚᱱ ᱫᱟᱜ ᱞᱤᱸᱜᱤ ᱟᱬᱜᱚᱱᱟ ᱚᱱᱟ ᱠᱚ ᱠᱷᱮᱛ ᱨᱮᱫᱚ ᱱᱟᱦᱟᱜ ᱠᱚ ᱞᱚᱥᱚᱫ ᱥᱮ ᱚᱱᱠᱟ ᱡᱟᱵᱚᱴ, ᱫᱚᱦᱚ ᱠᱟᱫᱟ ᱠᱚ ᱟᱨ
ᱟᱨ ᱡᱟᱹᱥᱛᱤ ᱜᱮ ᱦᱮᱸ ᱡᱟᱹᱥᱛᱤ ᱜᱮ ᱱᱟᱦᱟᱜ ᱟᱹᱣᱨᱤ ᱮᱛᱚᱦᱚᱵᱟ ᱥᱮᱨᱢᱟ ᱡᱟᱹᱲᱤ ᱵᱮᱜᱚᱨ ᱫᱚ ᱱᱟᱦᱟᱜ ᱪᱟᱥ ᱫᱚ ᱮᱠᱟᱞ ᱜᱮ ᱵᱟᱝ ᱜᱟᱱᱚᱜᱼᱟ ᱟᱞᱮ ᱯᱟᱦᱴᱟ ᱫᱚ᱾
ᱟᱪᱪᱷᱟ ᱟᱪᱪᱷᱟ ᱛᱚ ᱠᱟᱹᱴᱤᱡ ᱨᱮᱦᱚᱸ ᱢᱚᱱᱮ ᱡᱟᱸᱦᱟᱸᱭ ᱛᱟᱦᱚᱞᱮ ᱨᱚᱦᱚᱭ ᱫᱚ ᱚᱱᱟ ᱱᱤᱭᱟᱹ ᱠᱚᱜᱮ ᱠᱚ ᱨᱚᱦᱚᱭᱟ᱾
ᱦᱮᱸ ᱨᱚᱦᱚᱭ ᱠᱚᱫᱚ ᱱᱟᱦᱟᱜ ᱟᱹᱣᱨᱤ ᱜᱮ ᱮᱠᱟᱞᱛᱮ ᱨᱚᱦᱚᱭ ᱫᱚ ᱟᱹᱣᱨᱤᱭᱟᱜᱼᱟ ᱡᱟᱥᱴ ᱠᱤᱪᱷᱩ ᱜᱮᱞᱟ ᱵᱟᱨᱭᱟ ᱯᱮᱭᱟ ᱠᱷᱮᱛ ᱚᱱᱠᱟ ᱧᱮᱞᱚᱜ ᱠᱟᱱᱟ ᱡᱮ ᱵᱟᱝ ᱚᱱᱠᱟ ᱡᱟᱵᱚᱴ ᱫᱚᱦᱚ ᱥᱮ ᱥᱤ ᱫᱚᱦᱚ ᱠᱟᱫᱟ ᱠᱚ ᱞᱚᱥᱚᱫ ᱨᱮ᱾
ᱟᱪᱪᱷᱟ
ᱟᱨ ᱛᱚᱞᱟ ᱵᱟᱝ ᱞᱟᱹᱴᱩ ᱞᱮᱱᱠᱷᱟᱱ ᱛᱚ ᱨᱚᱦᱚᱭ ᱦᱚᱸ ᱵᱟᱝ ᱜᱟᱱᱚᱜᱼᱟ ᱾ᱟᱯᱮ ᱫᱤᱥᱚᱢ ᱜᱮ ᱪᱮᱫ ᱞᱮᱠᱟ? ᱠᱟ ᱨᱚᱦᱚᱭ ᱨᱚᱦᱚᱭ ᱠᱮᱫᱟ ᱯᱮ ᱥᱮ ᱵᱟᱝ ᱜᱮ?
ᱟᱞᱮ ᱥᱮᱛ ᱦᱚ ᱚᱱ ᱚᱱᱠᱟ ᱜᱮ ᱢᱟᱱᱮ ᱠᱤᱪᱷᱤ ᱜᱟᱱ ᱦᱚᱲ ᱫᱚᱠᱚ ᱨᱚᱦᱚᱭ ᱟᱠᱟᱜ ᱜᱮᱭᱟ᱾
ᱟᱨ ᱠᱤᱪᱷᱤ ᱜᱟᱱ ᱦᱚᱲ ᱫᱚ ᱢᱟᱱᱮ ᱞᱚᱥᱚᱫ ᱫᱟᱠᱚ ᱠᱷᱮᱛ ᱵᱟᱹᱭᱦᱟᱹᱲ ᱠᱚ ᱨᱚᱦᱚᱭ ᱞᱟᱹᱜᱤᱫ᱾ ᱟᱨ ᱛᱚᱞᱟ ᱠᱚᱦᱚᱸ ᱚᱱᱠᱟ ᱫᱚ ᱵᱟᱝ ᱦᱟᱨᱟ ᱟᱠᱟᱱᱟ ᱥᱮᱨᱚᱠᱚᱢ ᱫᱚ ᱢᱟᱱᱮ ᱠᱤᱪᱷᱤ ᱜᱟᱱ ᱦᱚᱲᱟᱜ ᱫᱚ ᱦᱟᱨᱟ ᱟᱠᱟᱱᱟ ᱜᱮ ᱟᱹᱰᱤ ᱜᱟᱱ ᱦᱚᱲᱟᱜ ᱫᱚ ᱵᱟᱝ ᱦᱟᱨᱟᱣ ᱠᱟᱱᱟ, ᱛᱚ ᱵᱮᱥᱤᱨ ᱵᱷᱟᱜ ᱦᱚᱲᱟᱜ ᱜᱮ ᱢᱟᱱᱮ ᱵᱟᱝ ᱦᱩᱭ ᱠᱟᱱᱟ ᱢᱟᱱᱮ ᱵᱟᱝᱠᱚ ᱵᱟᱝ ᱦᱟᱨᱟ ᱠᱟᱱᱟ ᱥᱮ ᱮᱠᱷᱚᱱᱚ ᱟᱹᱣᱨᱤ ᱠᱩ ᱨᱚᱦᱚᱭᱟ ᱢᱟᱱᱮ ᱟᱹᱰᱤ ᱠᱚ ᱦᱚᱨᱟ ᱦᱚᱲ ᱜᱮᱠᱚ ᱨᱚᱦᱚᱭ ᱠᱟᱹᱢᱤ ᱫᱚᱠᱚ ᱞᱟᱦᱟ ᱟᱠᱟᱫᱟ᱾
ᱟᱪᱷᱟ ᱟᱪᱷᱟ ᱜᱚᱝᱠᱮ ᱛᱟᱦᱚᱞᱮ ᱟᱯᱮ ᱫᱤᱥᱚᱢ ᱥᱮᱱ ᱫᱚ ᱟᱹᱞᱤᱧᱟᱜ ᱢᱚᱱᱮ ᱦᱩᱭᱩᱜ ᱠᱟᱱᱟ ᱡᱮ ᱟᱯᱮ ᱫᱤᱥᱚᱢ ᱫᱚ ᱟ ᱢᱟᱱᱮ ᱟᱹᱰᱤ ᱡᱟᱹᱥᱛᱤ ᱜᱮ ᱥᱮᱨᱢᱟ ᱡᱟᱹᱲᱤ ᱫᱚᱭ ᱡᱟᱹᱲᱤ ᱟᱠᱟᱫ ᱯᱮᱭᱟ᱾
ᱦᱳᱭ ᱦᱳᱭ ᱟᱞᱮ ᱥᱮᱫ ᱡᱟᱹᱲᱤ ᱫᱚ ᱦᱩᱭᱩᱜ ᱜᱮᱭᱟ ᱢᱟᱱᱮ ᱫᱟᱜ ᱡᱟᱹᱲᱤ᱾ ᱱᱚᱣᱟ ᱯᱟᱸᱪ ᱪᱷᱚ ᱫᱤᱱ ᱫᱷᱚᱨᱤᱡ ᱫᱚ ᱫᱮᱞᱤ ᱜᱮ ᱫᱟᱜ ᱫᱟᱭ ᱛᱚ ᱧᱤᱫᱟᱹ ᱵᱟᱝᱠᱷᱟᱱ ᱥᱤᱧ ᱢᱚᱴᱟᱢᱩᱴᱤ ᱫᱟᱜ ᱤᱫᱤᱭᱮᱫᱟᱭ᱾ ᱟᱨ
ᱧᱮᱞ ᱞᱮᱠᱷᱟᱱ ᱱᱚᱜᱼᱚᱭ ᱡᱟᱸᱦᱟᱸ ᱥᱤᱫᱩ ᱠᱟᱹᱱᱩ ᱟ, ᱮ ᱥᱤᱫ ᱵᱤᱨ ᱥᱤᱫᱩ ᱠᱟᱹᱱᱩ ᱩᱱᱠᱤᱱ ᱡᱮ ᱦᱤᱞᱳᱜ ᱵᱚᱱ ᱫᱮᱵᱟ ᱥᱮᱵᱟ ᱠᱮᱫ ᱠᱤᱱ ᱮᱱ ᱦᱤᱞᱳᱜ ᱠᱷᱚᱱᱟᱜ ᱜᱮ ᱫᱟᱜ ᱫᱚᱭ ᱟᱬᱜᱚ ᱟᱠᱟᱫᱟ ᱚᱱᱠᱟ ᱫᱚ ᱵᱟᱝ ᱡᱮ ᱟᱫᱷᱟ ᱜᱷᱚᱱᱴᱟ ᱮᱠ ᱜᱷᱚᱱᱴᱟ ᱫᱟᱜᱟᱭ ᱚᱱᱠᱟ ᱫᱚ ᱵᱟᱝ ᱡᱟᱥᱴ ᱯᱟᱸᱪ ᱪᱷᱚ ᱢᱤᱱᱤᱴ ᱫᱟᱜᱮᱭᱟᱭ ᱦᱟᱞᱠᱟ ᱦᱟᱞᱠᱟ ᱟᱨ ᱯᱷᱟᱸᱠᱟ ᱮᱜᱟᱭ᱾
ᱟᱸ ᱟᱯᱮ ᱥᱮᱫ ᱫᱚ ᱚᱱᱮ ᱚᱱᱠᱟᱭ ᱫᱟᱜ ᱮᱫᱟ ᱥᱮ ᱪᱮᱫ?
ᱦᱮᱸ ᱜᱚᱝᱠᱮ ᱟᱨ ᱚᱱᱠᱟ ᱥᱮᱞᱚ ᱵᱮᱵᱚᱥᱛᱷᱟ ᱚᱱᱠᱟᱱᱟᱜ ᱵᱳᱨᱤᱝ ᱛᱚᱨᱤᱝ ᱠᱚ ᱵᱟᱹᱱᱩᱜ ᱟᱠᱟᱫᱟ ᱡᱮ ᱚᱸᱰᱮ ᱠᱷᱚᱱᱟᱜ ᱫᱟᱜ ᱟᱹᱜᱩ ᱠᱟᱛᱮᱫ ᱪᱟᱥ ᱟᱹᱵᱩ ᱚᱱᱠᱟᱱᱟᱜ ᱥᱤᱥᱴᱮᱢ ᱦᱚᱸ ᱟᱞᱮ ᱫᱤᱥᱚᱢ ᱨᱮᱫᱚ ᱱᱟᱦᱟᱜ ᱵᱟᱹᱱᱩᱜ ᱠᱟᱜᱼᱟ᱾
ᱟᱪᱷᱟ ᱟᱪᱷᱟ ᱵᱟᱝᱟ ᱟᱞᱮᱥᱮᱫ ᱫᱚ ᱛᱤᱨᱤᱥᱮ ᱡᱩᱱ ᱞᱟᱦᱟ ᱠᱷᱚᱱ ᱜᱮ ᱫᱟᱜ ᱤᱫᱤᱭᱮᱫᱟᱭ ᱛᱚ ᱥᱚᱯᱛᱟ ᱨᱮ ᱯᱮ ᱯᱩᱱ ᱫᱤᱱ ᱠᱟᱛᱮ ᱛᱚ ᱠᱟᱡᱟᱠ ᱜᱮ ᱫᱟᱜ ᱤᱫᱤᱭ ᱫᱟ ᱢᱟᱱᱮ ᱰᱮᱞᱤ ᱜᱮᱼᱼ ᱟᱨ ᱵᱟᱨ ᱯᱮ ᱫᱤᱱ ᱫᱚ ᱟᱹᱰᱤ ᱢᱟᱱᱮ ᱡᱳᱨ ᱜᱮ ᱫᱟᱜ ᱠᱮᱫᱼᱟ ᱢᱟᱱᱮ ᱥᱤᱧ ᱧᱤᱫᱟᱹ ᱮᱠᱤ ᱥᱚᱢᱟᱱᱼᱼ
ᱟᱪᱷᱟ ᱟᱪᱷᱟ ᱚᱱᱟ ᱛᱮᱜᱮ ᱢᱟᱱᱮ ᱟᱯᱮᱭᱟᱜ ᱫᱚ ᱜᱟᱱ ᱟᱠᱟᱱ ᱛᱟᱯᱮᱭᱟ᱾
ᱦᱮᱸ ᱜᱟᱱ ᱟᱠᱟᱱ ᱜᱮᱭᱟ ᱛᱚ ᱡᱚᱛᱚ ᱦᱚᱲᱟᱜ ᱚᱱᱟ ᱦᱩᱲᱩ ᱤᱛᱟᱹ ᱠᱚ ᱥᱮ ᱛᱚᱞᱟ ᱠᱚᱫᱚ ᱵᱟᱝ ᱞᱟᱹᱴᱩ ᱠᱟᱱᱟ ᱛᱚᱼᱼ ᱚᱱᱟ ᱠᱷᱟᱹᱛᱤᱨ ᱨᱚᱦᱚᱭᱼᱼ ᱠᱚᱫᱚ ᱵᱟᱝ ᱦᱩᱭ ᱠᱟᱱᱟ ᱛᱚ ᱵᱟᱝᱠᱷᱟᱱ ᱠᱷᱮᱛ ᱵᱟᱹᱭᱦᱟᱹᱲ ᱠᱚᱨᱮ ᱫᱚ ᱫᱟᱜ ᱛᱚ ᱛᱚᱸᱵᱷᱟᱣ ᱟᱠᱟᱱ ᱜᱮᱭᱟ᱾
ᱛᱟᱦᱚᱞᱮ ᱜᱚᱝᱠᱮ ᱟᱯᱮ ᱟᱯᱮ ᱥᱮᱱ ᱫᱚ ᱢᱟᱱᱮᱼᱼ ᱪᱮᱫ ᱛᱮᱯᱮ ᱥᱤ ᱵᱟᱲᱟᱭᱟ ᱠᱟᱰᱟ ᱰᱟᱹᱝᱨᱤ ᱥᱮ ᱱᱮᱛᱟᱨ ᱢᱟ ᱦᱟᱱᱮᱼᱼ ᱴᱮᱠᱴᱟᱨ ᱠᱚᱦᱚᱸ ᱟ ᱯᱨᱟᱭ ᱴᱮᱠᱴᱟᱨ ᱛᱮᱜᱮ ᱥᱤᱜ ᱠᱟᱱᱟ ᱱᱮᱛᱟᱨᱟᱜ ᱡᱩᱜᱽ ᱨᱮ ᱧᱮᱞᱚᱜ ᱠᱟᱱᱟ᱾
ᱮᱸ ᱦᱮᱸ ᱟᱫᱚ ᱜᱚᱝᱠᱮ ᱵᱚᱱ ᱵᱟᱰᱟᱭ ᱜᱮᱭᱟ ᱱᱚᱣᱟ ᱡᱩᱜᱽ ᱨᱮᱫᱚ ᱠᱟᱰᱟ ᱰᱟᱹᱝᱨᱤ ᱛᱮᱼᱼ ᱥᱤ ᱞᱮᱠᱷᱟᱱ ᱢᱟᱱᱮ ᱴᱟᱭᱤᱢ ᱦᱚᱸ ᱟᱹᱰᱤ ᱢᱟᱱᱮ ᱟᱹᱰᱤ ᱜᱷᱟᱹᱲᱤᱡ ᱞᱟᱜᱟᱜᱼᱟ ᱟᱨ ᱥᱟᱶᱛᱮ ᱟᱨ ᱱᱮᱛᱟᱨ ᱴᱟᱭᱤᱢ ᱚᱠᱚᱭ ᱦᱚᱸ ᱥᱤ ᱫᱚ ᱵᱟᱝᱠᱚ ᱨᱮᱵᱮᱱ ᱠᱟᱱᱟ ᱞᱟᱦᱟ ᱞᱮᱠᱟ ᱫᱚᱼᱼ ᱟᱨ ᱱᱚᱣᱟ ᱴᱟᱠᱴᱟᱨ ᱫᱚ ᱥᱮᱼᱼ ᱡᱟᱦᱟᱱᱟᱜ ᱤᱭᱟᱹ ᱛᱮᱠᱷᱟᱱ ᱢᱮᱥᱤᱱ ᱛᱮᱠᱷᱟᱱ ᱚᱱᱟ ᱛᱮᱫᱚ ᱟᱹᱰᱤ ᱞᱚᱜᱚᱱ ᱜᱮ ᱦᱩᱭᱩᱜᱼᱟ ᱟᱨ ᱥᱟᱶᱛᱮᱼᱼ ᱦᱟᱥᱟ ᱠᱚ ᱟᱹᱰᱤ ᱢᱟᱱᱮ ᱮᱠᱫᱚᱢ ᱢᱚᱸᱡᱽ ᱥᱟᱹᱦᱤᱡ ᱵᱮᱱᱟᱣ ᱤᱫᱤᱜᱼᱟ ᱦᱮᱸ ᱵᱟᱝᱼᱟᱼᱼ
ᱦᱮᱸ ᱛᱚᱵᱮ ᱟᱹᱞᱤᱧ ᱟᱹᱞᱤᱧ ᱱᱤᱭᱟᱹ ᱛᱟᱞᱟᱨᱮ ᱠᱟᱹᱴᱤᱡ ᱞᱤᱧ ᱢᱮᱱᱟ ᱟᱞᱮ ᱫᱤᱥᱼᱼ ᱫᱤᱥᱚᱢ ᱨᱮᱫᱚ ᱚᱱᱠᱟᱱᱟᱜ ᱢᱤᱫᱴᱤᱡᱼᱼ ᱴᱟᱠᱟ ᱯᱩᱭᱥᱟᱹ ᱟᱨᱡᱟᱣ ᱨᱮᱱᱟᱜ ᱩᱱᱟᱹᱜ ᱮᱠᱴᱟ ᱵᱟᱹᱱᱩᱜ ᱟᱠᱟᱫ ᱛᱟᱞᱮᱭᱟ ᱥᱩ ᱥᱩᱵᱤᱛᱟ ᱥᱩ ᱥᱩᱵᱤᱫᱷᱟ᱾
ᱟᱪᱷᱟ
ᱡᱟᱜᱮ ᱯᱨᱩᱛᱤᱠᱴᱤ ᱚᱲᱟᱜᱼᱼ ᱚᱲᱟᱜ ᱜᱮ ᱟᱞᱮ ᱱᱚᱛᱮ ᱨᱮᱱ ᱦᱚᱲ ᱠᱚᱫᱚ ᱱᱟᱦᱟᱜᱼᱼ ᱠᱟᱲᱟ, ᱰᱟᱹᱝᱨᱤ, ᱢᱮᱨᱚᱢ ᱠᱚᱫᱚ ᱱᱟᱦᱟᱸᱜ ᱞᱮ ᱟᱹᱥᱩᱞ ᱠᱚᱜᱮᱭᱟ ᱡᱟᱹᱥᱛᱤ ᱧᱚᱜ ᱜᱮᱼᱼ
ᱟᱪᱷᱟ ᱟᱪᱷᱟ
ᱴᱮᱠᱴᱟᱨ ᱨᱮᱢᱟ ᱟᱺ ᱯᱚᱭᱥᱟ ᱞᱟᱜᱟᱜᱼᱟ ᱛᱚᱵᱮ ᱛᱚᱼᱼ ᱥᱤ ᱠᱟᱛᱟ ᱵᱮᱱᱟᱭ ᱦᱮᱸ ᱚᱱᱮ ᱚᱱᱠᱟ ᱢᱤᱫᱴᱤᱡᱼᱼ ᱚᱱᱠᱟ ᱟᱵᱚ ᱥᱟᱱᱛᱟᱲᱟᱜ ᱴᱟᱠᱟ ᱯᱩᱭᱥᱟᱹ ᱟᱨᱡᱟᱣ ᱨᱮᱱᱟᱜ ᱚᱱᱠᱟᱱᱟᱜ ᱵᱟᱹᱱᱩᱜ ᱟᱠᱟᱜ ᱛᱟᱵᱚᱱᱟ᱾ ᱮᱭ ᱠᱟᱨᱚᱱ ᱛᱮ ᱠᱟᱰᱟ ᱰᱟᱹᱝᱨᱤ ᱟᱹᱥᱩᱞ ᱠᱟᱛᱮᱫ ᱩᱱᱠᱩ ᱜᱮ ᱠᱟᱹᱴᱤᱡ ᱠᱟᱹᱴᱤᱡ ᱥᱤ ᱠᱟᱛᱮᱫ ᱱᱚᱜᱼᱚᱭ ᱡᱮ ᱱᱤᱛᱚᱜ ᱫᱟᱜ ᱮ ᱟᱬᱜᱚᱭᱮᱫᱟ ᱟᱞᱮ ᱫᱚ ᱟᱞᱮ ᱫᱚ ᱜᱚᱝᱠᱮ ᱟᱹᱰᱤ ᱫᱤᱱ ᱠᱷᱚᱱᱟᱜ ᱞᱮ ᱥᱤᱫ ᱟᱹᱜᱩ ᱠᱟᱫᱟ ᱱᱤᱛᱚᱜ ᱦᱟᱸᱜ ᱡᱩᱫᱤᱼᱼ ᱫᱟᱜ ᱟᱬᱜᱚ ᱜᱚᱫᱟᱭ ᱥᱮ ᱱᱟᱦᱟᱜ ᱟᱫᱚ ᱩᱱᱫᱚ ᱢᱚᱴᱟᱢᱩᱴᱤᱼᱼ ᱵᱟᱨ ᱫᱷᱟᱣ ᱜᱟᱱ ᱥᱤᱭᱟᱹᱜ ᱠᱷᱟᱱ ᱜᱮ ᱱᱟᱜ ᱞᱚᱥᱚᱫ ᱜᱚᱫᱚᱜᱼᱟ᱾
ᱟᱪᱪᱷᱟ ᱟᱪᱪᱷᱟ ᱵᱟᱝᱟ ᱜᱚᱢᱠᱮ ᱟᱞ ᱥᱮᱫ ᱫᱚᱼᱼ ᱢᱟᱱᱮ ᱫᱟᱜ ᱢᱟᱱᱮ ᱥᱤ ᱫᱟ ᱫᱟᱜᱟᱭ ᱛᱚ ᱥᱤ ᱫᱚ ᱵᱟᱞᱮ ᱥᱤᱠᱟ᱾
ᱟᱪᱷᱟ ᱟᱪᱷᱟ
ᱥᱤ ᱫᱚ ᱵᱟᱝ ᱞᱮᱠᱟ ᱜᱮᱠᱚ ᱥᱤ ᱠᱟᱜᱼᱟ ᱠᱤᱪᱷᱩ ᱜᱟᱱ ᱦᱚᱲ ᱫᱚᱠᱚ ᱥᱤ ᱠᱟᱜ ᱜᱮᱭᱟ ᱟᱨ ᱢᱟᱱᱮᱼᱼ ᱴᱟᱠᱴᱟᱨ ᱛᱮ ᱥᱤ ᱞᱮᱠᱷᱟᱱ ᱵᱟᱭᱪᱟᱱᱥ ᱢᱟᱱᱮ ᱵᱟᱨ ᱫᱷᱟᱣ ᱥᱤ ᱞᱮᱠᱷᱟᱱ ᱜᱮ ᱞᱚᱥᱚᱫᱚᱜᱼᱟ ᱟᱹᱰᱤ ᱴᱟᱴᱠᱟ᱾ ᱟᱨ
ᱟᱪᱷᱟ ᱟᱪᱷᱟ ᱦᱮᱸ ᱜᱚᱝᱠᱮ ᱱᱚᱛᱮ ᱦᱚᱸ ᱚᱱᱟ ᱴᱨᱟᱠᱴᱟᱨ ᱛᱮᱜᱮ ᱠᱚ ᱥᱤ ᱵᱟᱲᱟ ᱦᱚᱪᱚᱭᱟ ᱡᱮᱢᱚᱱᱼᱼ ᱡᱟᱦᱟᱸᱭ ᱠᱚᱨᱮᱱ ᱠᱟᱰᱟ ᱰᱟᱹᱝᱨᱤ ᱵᱟᱹᱱᱩᱜ ᱟᱠᱟᱫ ᱠᱚᱣᱟ ᱩᱱᱠᱩ ᱠᱚᱫᱚ ᱱᱤᱦᱟᱹᱛᱤ ᱴᱮᱠᱴᱟᱨ, ᱠᱚᱥᱴᱚ ᱢᱚᱥᱴᱚ ᱠᱟᱛᱮ ᱡᱨ ᱡᱚᱵᱚᱥᱴᱤ ᱴᱟᱠᱟ ᱯᱚᱭᱥᱟᱹ ᱟᱹ ᱟᱨᱡᱟᱹᱣ ᱠᱟ ᱠᱟᱛᱮᱫ ᱦᱜ ᱩᱱᱠᱩ ᱴᱮᱨᱟᱠᱴᱟᱨ ᱨᱮᱼᱼ ᱴᱮᱠᱴᱟᱨ ᱨᱮ ᱯᱩᱭᱥᱟᱹ ᱮᱢ ᱠᱟᱛᱮᱫ ᱦᱤᱞᱳᱜ ᱠᱟᱹᱢᱤ ᱢᱟ ᱞᱟᱦᱟ ᱞᱟᱜᱟᱣ ᱠᱚᱜᱮᱭᱟ ᱠᱟᱨᱚᱱ ᱟᱵᱚ ᱥᱟᱱᱛᱟᱲᱟᱜ ᱡᱚᱢ ᱧᱩ ᱟᱥᱚᱞ ᱡᱚᱢ ᱧᱩ ᱫᱚ ᱛᱟᱵᱚᱱ ᱱᱚᱜᱚ ᱱᱟ ᱦᱩᱲᱩ ᱜᱮ᱾
ᱮᱠᱫᱚᱢ ᱮᱠᱫᱚᱢ ᱦᱩᱲᱩ ᱪᱟᱥ ᱵᱟᱝᱠᱷᱟᱱ ᱡᱚᱢ ᱧᱩ ᱨᱮᱦᱚᱸ ᱮᱴᱠ ᱴᱚᱬᱮ ᱟᱵᱚᱱ ᱥᱟᱶᱛᱮ ᱮᱴᱟᱜ ᱠᱤᱪᱷᱩ ᱨᱮᱦᱚᱸ ᱮᱴᱠᱮᱴᱚᱬᱮ ᱦᱤᱡᱩᱜ ᱜᱮᱭᱟ᱾
ᱦᱮᱸᱜ ᱜᱚᱝᱠᱮ ᱟᱵᱚᱣᱟᱜ ᱫᱚ ᱢᱮᱱ ᱜᱟᱱᱚᱜ-ᱟ ᱢᱮᱱ ᱞᱮᱠᱷᱟᱱ ᱱᱚᱣᱟ ᱦᱩᱲᱩ ᱨᱮᱜᱮ ᱟᱵᱚᱣᱟᱜ ᱡᱚᱢ ᱫᱟᱠᱟ ᱥᱮ ᱢᱟᱱᱮ ᱡᱚᱛᱚᱣᱟᱜ ᱟᱨ ᱪᱮᱫ ᱱᱚᱣᱟ ᱦᱩᱲᱩ ᱨᱮᱜᱮ ᱵᱚᱱ ᱟᱵᱚ ᱫᱚᱵᱚᱱ ᱟᱲᱟᱜ ᱜᱤᱲᱤᱭ ᱠᱟᱫᱟ᱾
ᱦᱳᱭ ᱦᱳᱭ ᱦᱳᱭ
ᱚᱱᱠᱟᱱᱟᱜ ᱡᱮ ᱟᱵᱚ ᱥᱟᱱᱛᱟᱲ ᱱᱤᱛᱚᱜ
ᱚᱱᱠᱟᱱᱟᱜ ᱞᱟᱹᱴᱩ ᱯᱚᱫᱨᱮ ᱪᱟᱞᱟᱣ ᱫᱟᱲᱮᱜ ᱠᱟᱱᱟ ᱵᱚᱱ ᱚᱱᱠᱟᱱᱟᱜ ᱪᱟᱹᱠᱨᱤ ᱵᱟᱹᱠᱨᱤ ᱠᱷᱩᱵ ᱮᱠᱴᱟ ᱫᱚ ᱵᱟᱹᱱᱩᱜ ᱟᱠᱟᱫ ᱠᱚᱛᱟᱵᱚᱱᱟ ᱟᱵᱚᱨᱮᱱ ᱪᱟᱹᱠᱨᱤ ᱵᱟᱵᱟ ᱛᱮᱠᱚ ᱥᱮ ᱪᱟᱹᱠᱨᱤ ᱚᱱᱠᱟᱱ ᱟᱨ ᱪᱮᱫ ᱫᱟᱫᱟ ᱛᱮᱠᱚ ᱦᱮᱸ ᱡᱟᱜᱮ ᱡᱟᱦᱟᱸᱞᱮᱠᱟ ᱟᱵᱚ ᱱᱚᱣᱟ ᱦᱩᱲᱩ ᱪᱟᱥᱵᱟᱥ ᱵᱟᱲᱟ ᱠᱟᱛᱮᱫ ᱜᱮ ᱵᱚᱪᱷᱚᱨ ᱫᱤᱱ ᱚᱱᱠᱟ ᱡᱚᱢ ᱠᱚᱥᱚ ᱠᱚᱨᱪ ᱢᱚᱴᱚᱡ ᱠᱟᱛᱮᱫ ᱦᱳᱞᱳ ᱵᱚᱱ ᱪᱟᱞᱟᱣ ᱦᱚᱪᱚᱭᱟ᱾
ᱦᱳᱭ ᱦᱳᱭ ᱛᱟᱦᱞᱮ ᱜᱚᱢᱠᱮ ᱟᱯᱮ ᱥᱮᱫ ᱫᱚ ᱥᱩᱫᱷᱩ ᱦᱩᱲᱩ ᱜᱮ ᱥᱮ ᱟᱨᱦᱚ ᱡᱟᱦᱟᱱᱟᱜ ᱮᱴᱟᱜ ᱠᱤᱪᱷᱩ ᱪᱟᱥ
ᱦᱮᱸ ᱜᱚᱝᱠᱮ ᱟᱞᱮ ᱥᱮᱱ ᱫᱚ ᱯᱨᱟᱭ ᱯᱨᱟᱭ ᱡᱟᱦᱟᱸ ᱛᱤᱱᱟᱹᱜ ᱚᱱᱠᱟᱱᱟᱜ
ᱠᱚᱢ ᱴᱟᱠᱟ ᱨᱮᱱᱟᱜ ᱪᱟᱥ ᱠᱚ ᱦᱩᱭᱩᱜ ᱜᱮᱭᱟ ᱱᱚᱣᱟ ᱠᱚᱨᱮᱫ ᱫᱚ ᱚᱱᱠᱟ ᱡᱮ ᱵᱨᱟᱱᱰ ᱵᱨᱟᱱᱰ ᱟᱹᱰᱤ ᱠᱤᱪᱷᱩ ᱪᱟᱥ ᱨᱮᱱᱟᱜᱚ ᱟᱹᱰᱤ ᱵᱨᱟᱱᱰ ᱵᱨᱟᱱᱰ ᱥᱟᱹᱵᱽᱡᱤ ᱯᱟᱹᱛᱤ ᱠᱚ ᱢᱮᱱᱟᱜ ᱟᱠᱟᱜ-ᱟ ᱛᱚ ᱚᱱᱠᱟ ᱫᱚ ᱱᱚ ᱛᱮ ᱫᱚ ᱟᱞᱩ ᱟᱹᱞᱩ, ᱠᱩᱯᱷ, ᱵᱞᱟᱛᱤ, ᱠᱚᱸᱦᱰᱟ, ᱦᱚᱛᱫ ᱚᱱᱮ ᱚᱱᱟ ᱠᱚᱜᱮ ᱪᱟᱥ ᱵᱟᱲᱟᱜ ᱜᱮᱭᱟ ᱟᱫᱚ ᱚᱱᱟ ᱨᱮᱱᱟᱜ ᱢᱤᱴᱤᱡ ᱥᱤᱡᱮᱱ ᱢᱮᱱᱟᱜ-ᱟ ᱥᱤᱡᱮᱱ ᱥᱤᱡᱮᱱ ᱜᱮ ᱟᱨ ᱱᱤᱛᱚᱜ ᱫᱚ ᱱᱟᱦᱟᱜ ᱱᱚᱜ-ᱚᱭ ᱥᱤᱡᱮᱱ ᱥᱮᱴᱮᱨᱚᱜ ᱠᱟᱱ ᱜᱮᱭᱟ ᱡᱮᱢᱚᱱ ᱛᱳᱜ ᱫᱚ ᱵᱮᱸᱜᱟᱲ ᱠᱚᱠᱚ ᱨᱚᱦᱚᱭᱟ
ᱩᱸ ᱵᱮᱸᱜᱟᱲ ᱠᱚ, ᱵᱷᱮᱱᱰᱤ ᱠᱚ
ᱦᱮᱸ ᱜᱚᱝᱠᱮ ᱵᱷᱤᱱᱰᱤ ᱨᱮᱱᱟᱜ ᱫᱚ ᱱᱟᱦᱟᱜ ᱱᱤᱛᱚᱜ ᱫᱚ ᱥᱩᱢᱚᱭ ᱯᱟᱨᱚᱢᱚᱜ ᱠᱟᱱᱟ ᱵᱷᱤᱱᱰᱤ ᱠᱚᱫᱚ ᱱᱤᱛᱚᱜ ᱫᱚ ᱨᱟᱠᱟᱵ ᱫᱚᱨᱠᱟᱨ ᱠᱟᱱᱟ᱾ ᱫᱚᱥ
ᱡᱟᱹᱥᱛᱤ ᱫᱚ ᱱᱦᱟᱜ ᱱᱤᱛᱚᱜ ᱫᱚ ᱵᱮᱸᱜᱟᱲ ᱛᱟᱯᱚᱨ ᱡᱚᱠᱷᱚᱱ ᱜᱮ ᱟ ᱦᱩᱲᱩ ᱠᱚᱵᱚᱱ ᱨᱟᱠᱟᱵᱟ ᱩᱱ ᱥᱩᱢᱚᱭ ᱫᱚ ᱱᱟᱜ ᱵᱮᱞᱟᱛᱤ, ᱠᱩᱯᱤ ᱚᱱᱮ ᱱᱟ
ᱟᱪᱷᱟ ᱟᱪᱷᱟ ᱟᱪᱷᱟ ᱟᱪᱷᱟ ᱛᱚ ᱟᱨ ᱛᱟᱦᱞᱮ ᱪᱟᱥ ᱪᱟᱥ ᱵᱟᱥ ᱛᱚ ᱦᱩᱲᱩ ᱪᱟᱥ ᱫᱚ ᱛᱤᱱ ᱵᱟᱨ ᱯᱮ ᱪᱟᱥ ᱜᱮᱭᱟ?
ᱟᱞᱮ ᱥᱮᱱ ᱫᱚ ᱜᱚᱝᱠᱮ ᱱᱟᱦᱟᱜ ᱚᱱᱮ ᱛᱚ ᱢᱤᱫ ᱫᱷᱟᱣ ᱜᱮᱞᱮ ᱪᱟᱥᱟ ᱯᱩᱭᱞᱩ ᱨᱮᱜᱮ ᱞᱟᱹᱭ ᱦᱩᱭᱱᱟ ᱡᱮ
ᱥᱮᱨᱢᱟ ᱡᱟᱹᱲᱤ ᱵᱮᱜᱚᱨ ᱫᱚ ᱱᱟᱦᱟᱜ ᱪᱟᱥ ᱫᱚ ᱟᱞᱮᱭᱟᱜ ᱫᱚ ᱮᱠᱟᱞ ᱜᱮ ᱢᱤᱪᱷᱟᱹ ᱜᱮᱭᱟ, ᱟᱨ
ᱟᱪᱪᱷᱟ ᱟᱪᱪᱷᱟ ᱛᱟᱦᱞᱮ ᱩᱦᱩᱸ ᱛᱟᱦᱞᱮ ᱦᱩᱲᱩ ᱫᱚ ᱢᱤᱫ ᱛᱷᱟᱠᱮ ᱵᱟᱝᱟ
ᱦᱮᱸ ᱜᱚᱝᱠᱮ ᱦᱩᱲᱩ ᱠᱚᱫᱚ ᱢᱤᱫ ᱫᱷᱟᱣ ᱜᱮᱞᱮ ᱪᱟᱥᱟ᱾ ᱵᱟᱫ ᱜᱮ ᱵᱟᱹᱠᱤ ᱴᱟᱭᱤᱢ ᱫᱚ ᱦᱮᱸ ᱥᱚᱵᱽᱡᱤ ᱠᱚ ᱚᱱᱠᱟ ᱛᱩᱲᱤ ᱠᱚ ᱟᱹᱰᱤ ᱟᱭᱢᱟ ᱟᱭᱢᱟ ᱚᱱᱠᱟᱞᱮ ᱪᱟᱥ ᱜᱮᱭᱟ᱾ ᱡᱟᱦᱟᱸ ᱠᱚ ᱢᱮᱱᱫᱚ ᱜᱟᱰᱟ ᱫᱷᱟᱨᱮ ᱠᱚᱨᱮ ᱥᱮ ᱚᱱᱠᱟᱱᱟᱜ ᱵᱟᱸᱫᱽ ᱞᱟᱹᱴᱩ ᱰᱚᱵᱷᱟᱜ ᱫᱷᱟᱨᱮ ᱠᱚᱨᱮ ᱚᱱᱠᱟᱱᱟᱜ ᱠᱷᱮᱛ ᱵᱟᱹᱫᱽ ᱛᱟᱦᱮᱸ ᱞᱮᱱᱠᱷᱟᱱ ᱱᱤᱦᱟᱹᱛᱤ ᱚᱱᱟ ᱠᱚᱨᱮ ᱪᱟᱥ ᱦᱚᱸ ᱞᱟᱹᱠᱛᱤ ᱠᱟᱱᱟ ᱠᱟᱨᱚᱱ ᱡᱟᱦᱟᱸ ᱠᱟᱛᱮᱫ ᱟᱵᱚ ᱥᱟᱱᱛᱟᱲ ᱴᱟᱠᱟ ᱯᱩᱭᱥᱟᱹ ᱵᱚᱱ ᱟᱨᱡᱟᱣ ᱞᱮᱠᱷᱟᱱ ᱟᱵᱚᱜᱮ ᱱᱟ. ᱭᱛᱮ ᱱᱟᱯ ᱱᱟᱯᱟᱭ ᱛᱮᱵᱚᱱ ᱛᱟᱦᱮᱸᱱᱟ ᱾
ᱛᱟᱦᱮᱸᱱᱟ ᱾
ᱨᱩᱣᱟᱹ ᱦᱟ. ᱥᱩ ᱨᱮ ᱜᱚᱲᱚ ᱥᱚᱯᱚᱦᱚᱫ ᱮᱢᱟ ᱵᱚᱱᱟ ᱦᱮᱸ
ᱦᱚᱭ ᱦᱚᱭ ᱾
ᱛᱟᱦᱚᱞᱮ ᱜᱚᱝᱠᱮ ᱟᱯᱮ ᱟᱯᱮ ᱥᱮᱱ ᱫᱚ ᱵᱟᱨ ᱫᱷᱟᱣ ᱠᱚ ᱪᱟᱥᱟ ᱥᱮ ᱪᱮ ᱾
ᱦᱩᱸ ᱦᱩᱸ ᱟᱞᱮᱥᱮᱫ ᱫᱚ ᱵᱟᱨ ᱫᱷᱟᱣ ᱠᱚ ᱪᱟᱥ ᱜᱮᱭᱟ ᱦᱩᱲᱩ ᱟᱨ ᱟᱫᱚᱢ ᱦᱚᱲ ᱠᱚᱫᱚ ᱯᱮ ᱫᱷᱟᱣ ᱫᱷᱟᱹᱨᱤᱡ ᱦᱚᱸᱠᱚ ᱪᱟᱥ ᱜᱮᱭᱟ ᱾
ᱟᱪᱪᱷᱟ ᱟᱪᱪᱷᱟ ᱱᱤᱭᱟ. ᱫᱷᱟᱣ ᱫᱚ ᱢᱟᱱᱮ ᱯᱩᱨᱟᱹ ᱯᱮ ᱫᱷᱟᱣ ᱡᱟᱦᱟᱸᱭ ᱠᱚ ᱪᱟᱥᱟ ᱩᱱᱠᱩ ᱠᱚᱫᱚ ᱢᱟᱱᱮ ᱢᱟᱱᱮ ᱨᱮᱥᱴ ᱫᱚ ᱵᱟᱝ ᱠᱚ ᱧᱟᱢᱟ ᱛᱚ ᱟᱨ ᱯᱟᱞᱮᱫ ᱚᱱᱠᱟ ᱟᱹᱞᱤᱧᱟᱜ ᱪᱤᱱᱛᱟᱹ ᱵᱷᱟᱵᱱᱟ ᱨᱮ ᱨᱮ ᱦᱤᱡᱩᱜ ᱠᱟᱱᱟ ᱾
ᱛᱚ ᱥᱮᱨᱚᱠᱚᱢ ᱫᱚ ᱵᱟᱝᱠᱚ ᱧᱟᱢᱟ ᱟᱫᱚ ᱪᱮᱫ ᱵᱚᱱ ᱢᱮᱱᱟ ᱞᱟᱦᱟ ᱠᱷᱚᱱᱜᱮ ᱟᱞᱮ ᱥᱮᱫ ᱫᱚ ᱵᱟᱹᱲᱛᱤᱠᱚ ᱪᱟᱥ ᱜᱮᱭᱟ ᱛᱚ ᱨᱮᱥᱴ ᱞᱮᱠᱟ ᱫᱚ ᱢᱟᱱᱮ ᱚᱱᱟ ᱠᱚᱫᱚ ᱠᱟᱹᱢᱤ ᱫᱤᱱᱟᱹᱢ ᱫᱤᱱᱟᱹᱢ ᱠᱟᱹᱢᱤ ᱞᱮᱠᱟ ᱜᱮᱠᱚ ᱥᱟᱵ ᱫᱚᱦᱚ ᱠᱟᱫᱟ ᱾ ᱟᱫᱚ ᱨᱮᱥᱴ ᱫᱚ ᱵᱟᱝᱠᱚ ᱧᱟᱢ ᱨᱮᱦᱚᱸ ᱢᱟᱱᱮ ᱤᱭᱟᱹ ᱞᱮᱠᱟ ᱫᱚ ᱵᱟᱠᱚ ᱵᱩᱡᱟ ᱛᱚ ᱯᱩᱭᱞᱩ ᱠᱷᱚᱱ ᱜᱮ ᱡᱮᱦᱮᱛᱩ ᱦᱮᱡ ᱟᱹᱜᱩ ᱠᱟᱱᱟ ᱥᱮ ᱧᱮᱞ ᱟᱹᱜᱩ ᱠᱟᱫᱟ ᱠᱚ ᱛᱚ ᱚᱱᱟ ᱫᱚ ᱢᱟᱱᱮ ᱠᱚ ᱨᱤᱥᱤᱵᱷ ᱟᱠᱟᱫᱟ ᱥᱮ ᱠᱚ ᱥᱟᱵ ᱫᱚᱦᱚ ᱟᱠᱟᱫᱟ ᱚᱱᱟ ᱫᱚ ᱪᱮᱫ ᱜᱮ ᱵᱟᱝ ᱠᱚ ᱤᱭᱟᱹᱜ-ᱟ ᱥᱮᱨᱚᱠᱚᱢ ᱫᱚ
ᱦᱮᱸ ᱛᱟ ᱪᱷᱟᱲᱟᱜ ᱟᱵᱚ ᱢᱟ ᱥᱟᱱᱛᱟᱲ ᱢᱟᱛᱚ ᱟᱵᱚ ᱡᱚᱛᱚ ᱥᱟᱱᱛᱟᱲ ᱠᱚᱜᱮ ᱡᱟᱹᱥᱛᱤ ᱠᱟᱹᱢᱤ ᱜᱮᱵᱚᱱ ᱠᱩᱥᱤᱭᱟᱜ-ᱟ ᱚᱱᱠᱟ ᱫᱩᱲᱩᱵ ᱛᱟᱦᱮᱸ ᱠᱚᱫᱚ ᱱᱟᱦᱟᱜ ᱵᱟᱵᱚᱱ ᱠᱩᱥᱤᱭᱟᱜ ᱜᱮᱭᱟ ᱾ ᱦᱩᱸ ᱥᱮᱫᱟᱭ ᱠᱷᱚᱱᱟᱜ ᱵᱚᱱ ᱠᱟᱹᱢᱤ ᱟᱹᱜᱩ ᱟᱠᱟᱜᱼᱟ ᱱᱤᱛ ᱱᱤᱛᱚᱜ ᱟᱵᱚ ᱦᱚᱸ ᱡᱩᱫᱤ ᱚᱱᱠᱟ ᱵᱟᱵᱚ ᱠᱟᱹᱢᱤ ᱫᱟᱲᱮᱭᱟᱜ-ᱟ ᱱᱤᱦᱟᱹᱛ ᱜᱮ ᱱᱤᱭᱟᱹ ᱟᱹᱞᱤᱧ ᱞᱤᱧ ᱢᱮᱱᱟ ᱱᱚᱜ-ᱚᱭ ᱥᱤ ᱪᱟᱥ ᱦᱩᱲᱩ ᱪᱟᱥ ᱱᱚᱜᱼᱚ ᱱᱚᱣᱟ ᱠᱚᱫᱚ ᱟᱵᱚ ᱤᱭᱚᱝ ᱤᱭᱚᱝ ᱡᱱᱟᱨᱮᱥᱚᱱ ᱨᱮᱱ ᱠᱚᱲᱟ ᱠᱚᱲᱟ ᱠᱚᱫᱚ ᱱᱤᱦᱟᱹᱛᱤ ᱢᱟᱱᱮ ᱵᱩᱡᱽ ᱫᱚᱨᱠᱟᱨ ᱠᱟᱱ ᱛᱟᱵᱚᱱᱟ ᱾
ᱦᱩᱸ ᱦᱩᱸ
ᱦᱩᱸ
ᱠᱟᱹᱢᱤ ᱫᱚ ᱥᱟᱱᱟᱢ ᱞᱮᱠᱷᱟᱱ ᱠᱟᱹᱢᱤᱜᱮ ᱵᱟᱰᱟᱭ ᱫᱚᱨᱠᱟᱨ ᱛᱟᱦᱮᱸ ᱠᱟᱱᱟ ᱢᱟᱱᱮ ᱠᱚ ᱫᱚᱨᱠᱟᱨ ᱢᱮᱱᱟᱜ-ᱟ ᱥᱟᱱᱟᱢ ᱞᱮᱠᱟᱱ ᱠᱟᱹᱢᱤ ᱵᱟᱰᱟᱭ ᱢᱮᱱᱟᱜ ᱜᱮ ᱢᱟᱱᱮ ᱫᱚᱨᱠᱟᱨ ᱢᱮᱱᱟᱜ-ᱟ ᱡᱷᱚᱛᱚ ᱦᱚᱲᱟᱜ ᱜᱮ ᱵᱟᱝᱠᱷᱟᱱ ᱫᱚ ᱢᱤᱫ ᱥᱮᱫ ᱜᱮ ᱤᱭᱟᱹ ᱞᱮᱠᱷᱟᱱ ᱛᱚ ᱵᱟᱝ ᱦᱩᱭᱩᱜ-ᱟ ᱥᱟᱱᱟᱢ ᱥᱮᱫ ᱜᱮ ᱠᱚᱭᱚᱜ ᱦᱩᱭᱩᱜ-ᱟ ᱾
ᱚᱵᱚᱥᱥᱚᱭ ᱚᱵᱚᱥᱥᱚᱭ ᱟᱨ ᱟᱹᱰᱤ ᱡᱚᱛᱷᱟᱛ ᱠᱟᱛᱷᱟ ᱜᱮᱵᱮᱱ ᱢᱮᱱ ᱟᱠᱟᱫᱟ ᱱᱚᱜ-ᱚᱭ ᱡᱮᱢᱚᱱ ᱧᱮᱞᱚᱜ ᱠᱟᱱᱟ ᱱᱮᱛᱟᱨ ᱟᱵᱚ ᱥᱟᱱᱛᱟᱲ ᱥᱟᱱᱛᱟᱲ ᱜᱮ ᱡᱟᱦᱟᱸᱭ ᱠᱚᱫᱚ ᱜᱤᱫᱽᱨᱟᱹ ᱛᱚᱨᱟ ᱠᱷᱚᱱᱟᱜ ᱦᱚᱥᱴᱮᱞ ᱢᱮᱥ ᱚᱱᱠᱟᱱᱟᱜ ᱡᱟᱭᱜᱟ ᱠᱚᱨᱮ ᱠᱚ ᱛᱟᱦᱮᱱ ᱠᱟᱱᱟ ᱛᱚᱵᱮ ᱩᱱᱠᱩ ᱠᱚᱦᱚᱸ ᱡᱩᱫᱤ ᱢᱚᱱᱮ ᱠᱟᱜ ᱢᱮ ᱵᱟᱭᱪᱟᱱᱥ ᱪᱟᱹᱠᱨᱤ ᱵᱟᱹᱠᱨᱤ ᱵᱟᱝᱠᱚ ᱧᱟᱢ ᱞᱮᱫ ᱜᱮᱭᱟ ᱛᱟᱦᱚᱞᱮ ᱩᱱ ᱚᱠᱛᱚ ᱫᱚ ᱱᱚᱸᱰᱮ ᱜᱮᱛᱚ ᱥᱮ ᱦᱤᱡᱩᱜ ᱞᱟᱜᱟᱜ-ᱟ ᱾ ᱦᱮᱸ ᱟᱵᱚ ᱱᱚᱣᱟ ᱦᱩᱲᱩ ᱪᱟᱥ ᱥᱮ ᱚᱱᱠᱟᱱᱟᱜ ᱥᱟᱠᱼᱥᱚᱵᱽᱡᱤ ᱪᱟᱥ ᱩᱱ ᱥᱚᱢᱚᱭ ᱠᱚᱥᱴᱚᱭ ᱧᱟᱢ ᱥᱮ ᱟᱫᱚ ᱟᱹᱞᱤᱧ ᱫᱚᱞᱤᱧ ᱢᱮᱱᱟ ᱯᱟᱲᱦᱟᱣ ᱥᱟᱶᱛᱮ ᱦᱳᱭ ᱛᱚ ᱴᱟᱭᱤᱢ ᱯᱟᱲᱦᱟᱣ ᱥᱮᱱ ᱦᱟᱸᱜ ᱦᱮᱸ ᱦᱳᱭᱛᱳ ᱦᱟᱸᱰᱮ ᱤᱭᱟᱹ ᱯᱟᱲᱦᱟᱣ ᱨᱮᱜᱮ ᱟᱭᱟᱜ ᱴᱟᱭᱤᱢ ᱰᱷᱮᱨᱮ ᱮ ᱮᱢ ᱢᱟ ᱮᱠᱥᱚ ᱢᱟᱱᱮ ᱮᱠᱥᱚ ᱯᱟᱨᱥᱮᱱᱴ ᱨᱮ ᱱᱚᱸᱰᱮ ᱡᱩᱫᱤ ᱟᱡ ᱯᱚᱸᱪᱤᱥ ᱯᱟᱨᱥᱮᱱᱴ ᱨᱮ ᱮᱢ ᱦᱚᱴᱚ ᱠᱟᱜᱼᱟ ᱛᱟᱹᱣ ᱟᱹᱰᱤᱜᱮ ᱱᱟᱯᱟᱭ ᱠᱚᱜᱼᱟ᱾
ᱦᱩᱸ ᱦᱩᱸ ᱢᱟᱱᱮ ᱧᱮᱞ ᱥᱮᱬᱟ ᱨᱮᱦᱚᱸ ᱟᱹᱰᱤ ᱜᱮ
ᱦᱮᱸ
ᱮᱠᱫᱚᱢ ᱠᱟᱹᱢ ᱨᱮ ᱞᱟᱜᱟᱣ ᱠᱚᱜᱛᱮ ᱵᱟᱠᱷᱟᱱ ᱴᱟᱴᱠᱟᱜ ᱜᱮ ᱥᱠᱩᱞ ᱠᱷᱚᱱ ᱦᱮᱡ ᱠᱟᱛᱮᱮᱫ ᱫᱚ ᱠᱟᱹᱢᱤ ᱢᱟ ᱞᱟᱹᱴᱩ ᱠᱟᱫ ᱢᱟᱱ ᱵᱟᱭ ᱪᱮᱫ ᱜᱮᱭᱟ ᱟᱨ ᱩᱱᱟᱹᱜ ᱟᱹᱰᱤ ᱢᱟᱱᱮ ᱟᱹᱰᱤ ᱮᱴᱠᱮᱴᱚᱬᱮ ᱵᱩᱡᱟ᱾
ᱟᱪᱪᱷᱟ ᱜᱚᱝᱠᱮ ᱴᱟᱭᱤᱢ ᱢᱟᱛᱚ ᱢᱩᱪᱟᱹᱫ ᱦᱮᱡ ᱮᱱᱟ᱾
ᱦᱳᱭ ᱦᱳᱭ
ᱦᱮᱸᱛᱚ ᱫᱚᱥᱨᱟ ᱫᱚᱥᱨᱟ ᱮᱯᱤᱥᱳᱰ ᱨᱮ ᱦᱩᱭᱩᱜᱼᱟ ᱱᱟᱟᱜ ᱦᱮᱸ᱾